ᱦᱩᱸ ᱜᱚᱝᱠᱮ ᱡᱚᱦᱟᱨ ᱜᱮ ᱾
ᱦᱮᱸ ᱜᱚᱢᱠᱮ ᱡᱚᱦᱟᱨ ᱜᱮ ᱾ ᱜᱚᱝᱠᱮ ᱱᱟᱯᱟᱭ ᱵᱟᱲᱟ ᱜᱮᱛᱚ?
ᱦᱳᱭ ᱜᱚᱝᱠᱮ ᱱᱤᱛᱳᱜ ᱫᱚ ᱦᱟᱸᱜ ᱱᱟᱯᱟᱭ ᱵᱟᱲᱟ ᱜᱮ ᱱᱟᱜ ᱞᱤᱧᱟ ᱦᱟᱸᱜ, ᱥᱮ ᱚᱲᱟᱜ ᱦᱚᱲ ᱠᱚ ᱱᱟᱯᱟᱭ ᱵᱟᱲᱟᱜᱮ ᱢᱮᱱᱟᱜ ᱠᱚᱣᱟ ᱾ ᱟᱢᱜᱮ ᱪᱮᱫ ᱞᱮᱠᱟ ᱚᱲᱟᱜ ᱦᱚᱲ ᱠᱚ ᱦᱟᱸᱜ ᱪᱮᱫ ᱞᱮᱠᱟ ᱦᱮᱱᱟᱜ ᱠᱚᱣᱟ ᱟᱢ ᱜᱮᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱾
ᱦᱮᱸ ᱜᱚᱢᱠᱮ ᱚᱲᱟᱜ ᱦᱚᱲ ᱠᱚᱦᱚᱸ ᱱᱟᱯᱟᱭ ᱵᱟᱲᱟ ᱜᱮ ᱠᱤᱪᱷᱩ ᱫᱤᱱ ᱞᱟᱦᱟ ᱛᱚ ᱫᱚᱢᱮᱞᱮ ᱨᱩᱣᱟᱹ ᱵᱟᱲᱟᱭᱱᱟ ᱾ ᱱᱤᱛᱳᱜ ᱫᱚ ᱠᱟᱹᱴᱤᱡ ᱵᱮᱥ ᱫᱷᱟᱨᱟ ᱦᱩᱭ ᱠᱟᱱᱟ ᱟᱫᱚᱻ ᱚᱲᱟᱜ ᱦᱚᱲ ᱠᱚᱦᱚᱸ ᱱᱤᱛᱚᱜ ᱵᱮᱥ ᱠᱷᱟᱹᱛᱤᱨ ᱛᱮ ᱠᱟᱹᱴᱤᱡ ᱠᱷᱮᱛ ᱥᱮᱫ ᱠᱚ ᱪᱟᱞᱟᱣ ᱠᱟᱱᱟ ᱟᱫᱚ ᱵᱩᱡᱽ ᱫᱟᱲᱮᱭᱟᱜ ᱠᱟᱱ ᱜᱮᱭᱟ ᱵᱤᱱ ᱨᱚᱦᱚᱭ ᱥᱤᱡᱤᱱ ᱪᱟᱞᱟᱜ ᱠᱟᱱᱟ ᱾ ᱛᱚ ᱠᱷᱮᱛ ᱠᱚ ᱪᱟᱞᱟᱣ ᱠᱟᱱᱟ ᱥᱟᱱᱟᱢ ᱠᱚᱜᱮ ᱟᱫᱚ ᱤᱧᱫᱚ ᱱᱚᱜᱼᱚᱭ ᱚᱲᱟᱜ ᱠᱚ ᱠᱟᱹᱴᱤᱡ ᱤᱧ ᱦᱚᱨᱦᱚ ᱵᱟᱲᱟᱭᱮᱫᱟ ᱱᱤᱭᱟᱹ ᱚᱠᱛᱚ ᱫᱚ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱜᱚᱝᱠᱮ ᱦᱚᱭᱛᱳ ᱚᱲᱟᱜ ᱠᱚᱨᱮ ᱚᱱᱠᱟᱱᱟᱜ ᱡᱤᱱᱤᱥ ᱡᱚᱲᱟᱣ ᱛᱟᱦᱮᱱ ᱛᱟᱵᱚᱱ ᱜᱮᱭᱟ ᱛᱚ ᱚᱲᱟᱜ ᱵᱟᱝ ᱦᱚᱨᱦᱚ ᱨᱮᱦᱚᱸ ᱵᱟᱝ ᱜᱟᱱᱚᱜ ᱠᱟᱱᱟ ᱦᱮᱸ ᱥᱮ ᱵᱟᱝ ᱡᱩᱫᱤ ᱡᱚᱛᱚᱢ ᱵᱟᱹᱜᱤ ᱠᱚᱣᱟ ᱛᱟᱦᱚᱞᱮ ᱦᱟᱸᱜ ᱧᱮᱞ ᱠᱚ ᱢᱮ ᱦᱚᱭᱛᱚ ᱡᱩᱫᱤ ᱚᱱᱠᱟ ᱡᱤᱵᱽ ᱡᱤᱭᱟᱹᱞᱤ ᱜᱮ ᱢᱮᱱᱟᱜ ᱠᱚᱫᱟ ᱥᱤᱢ ᱥᱮᱻ ᱢᱮᱨᱚᱢ ᱠᱚ ᱥᱩᱠᱨᱤ ᱠᱚ ᱦᱚᱭᱛᱚ ᱥᱮᱛᱟ ᱠᱚ ᱨᱩᱸᱰᱟᱹ ᱠᱚ ᱦᱮᱡ ᱠᱟᱛᱮ ᱦᱟᱜ ᱠᱚ ᱜᱮᱨ ᱵᱟᱲᱟ ᱠᱟᱜ ᱠᱚᱜᱮ ᱜᱚᱡ ᱵᱟᱲᱟ ᱠᱟᱜ ᱠᱚ ᱟᱨ ᱡᱟᱦᱟᱸ ᱛᱤᱱᱟᱹᱜ ᱠᱚ ᱡᱚᱢ ᱢᱮᱱᱟᱜ ᱠᱚᱠᱚ ᱡᱚᱢ ᱠᱮᱫ ᱜᱮ ᱡᱩᱫᱤ ᱯᱷᱟᱠᱟ ᱧᱚᱜ ᱠᱚ ᱵᱩᱡ ᱠᱷᱟᱡ ᱟᱨ ᱵᱟᱠᱷᱟᱱ ᱫᱚ ᱟᱠᱚ ᱜᱮ ᱦᱟᱸᱜ ᱚᱱᱟ ᱯᱨᱳᱰᱟᱠ ᱠᱚ ᱤᱫᱤ ᱨᱮᱱᱟᱜ ᱠᱚ ᱪᱮᱥᱴᱟᱭᱟ ᱟᱫᱚ ᱚᱱᱠᱟ ᱠᱟᱹᱢᱤ ᱦᱚᱸ ᱫᱚᱨᱠᱟᱨ ᱜᱮᱭᱟ ᱵᱟᱝ ᱠᱟᱹᱢᱤ ᱨᱮᱦᱚ ᱫᱚ ᱵᱟᱝ ᱜᱟᱱᱚᱜ ᱠᱟᱱᱟ ᱾ ᱛᱟᱦᱚᱞᱮ ᱜᱚᱢᱠᱮ ᱛᱟᱦᱚᱞᱮ ᱟᱵᱤᱱ ᱫᱚ ᱦᱟᱸᱜ ᱵᱚᱨᱛᱚᱢᱟᱱ ᱠᱚᱫᱚ ᱪᱮᱫ ᱠᱚᱵᱮᱱ ᱪᱤᱠᱟᱹ ᱵᱟᱲᱟᱭᱮᱫᱟ?
ᱵᱚᱨᱛᱚᱢᱟᱱ ᱫᱚ ᱪᱤᱠᱟᱹ ᱦᱚ ᱵᱟᱝ ᱜᱚᱢᱠᱮ ᱚᱱᱮ ᱯᱟᱲᱦᱟᱣ ᱠᱚ ᱠᱟᱹᱴᱤᱡ ᱯᱟᱲᱦᱟᱣ ᱵᱟᱲᱟ ᱦᱩᱭᱩᱜ ᱠᱟᱱ ᱛᱟᱦᱮᱸᱜᱼᱟ ᱛᱚ ᱟᱫᱚ ᱱᱤᱭᱟᱹ ᱚᱠᱛᱚ ᱫᱚ ᱠᱟᱹᱴᱤᱡ ᱯᱷᱟᱸᱠᱟ ᱜᱮᱭᱟᱞᱤᱧ ᱢᱮᱱᱛᱮ ᱟᱫᱚ ᱚᱲᱟᱜ ᱨᱮᱞᱤᱧ ᱦᱮᱡ ᱟᱠᱟᱱᱟ ᱟᱫᱚ ᱚᱲᱟᱜ ᱨᱮᱭᱟᱜ ᱠᱟᱹᱢᱤ ᱠᱚᱜᱮ ᱠᱟᱹᱴᱤᱡ ᱞᱤᱧ ᱜᱚᱲᱚ ᱵᱟᱲᱟ ᱟᱠᱚ ᱠᱟᱱᱟ ᱟᱨᱠᱤ
ᱟᱪᱪᱷᱟ ᱜᱚᱢᱠᱮ ᱛᱟᱦᱚᱞᱮ ᱟᱵᱮᱱ ᱟᱹᱰᱤ ᱱᱟᱯᱟᱭ ᱠᱟᱛᱷᱟ ᱜᱚᱢᱠᱮ ᱛᱚ ᱟᱵᱮᱱ ᱞᱮᱠᱟ ᱜᱮ ᱟᱹᱞᱤᱧ ᱦᱚ ᱱᱤᱛᱚᱜ ᱫᱚ ᱯᱟᱲᱦᱟᱣ ᱵᱟᱲᱟᱜ ᱠᱟᱱ ᱛᱟᱦᱮᱞᱤᱧ ᱟᱫᱚ ᱦᱚᱸᱜᱼᱚᱭ ᱱᱤᱛᱚᱜ ᱦᱚᱸ ᱯᱟᱲᱦᱟᱣ ᱠᱚᱫᱚ ᱦᱟᱸᱜ ᱪᱟᱹᱠᱨᱤ ᱠᱚᱦᱚᱸ ᱦᱟᱸᱜ ᱫᱚ ᱵᱟᱝ ᱧᱟᱢᱚᱜ ᱠᱟᱱᱟ ᱡᱟᱦᱱᱟᱜ ᱜᱮ ᱠᱚ ᱵᱷᱮᱠᱮᱱᱥᱤ ᱩᱰᱩᱠᱚᱜ ᱠᱟᱱ ᱨᱮᱦᱚᱸ ᱧᱮᱞ ᱫᱟᱞᱤᱧ ᱞᱟᱦᱟ ᱨᱮᱜᱮ ᱚᱱᱮᱱᱟᱜ ᱠᱟᱱᱟ ᱠᱚᱥᱪᱟᱱ ᱠᱚ ᱞᱤᱠ ᱵᱟᱲᱟᱜ ᱠᱟᱱᱟ ᱟᱫᱚ ᱚᱱᱟᱛᱮ ᱦᱟᱸᱜ ᱪᱟᱹᱠᱨᱤ ᱠᱚᱦᱚᱸ ᱥᱚᱨᱠᱟᱨ ᱚᱱᱠᱟ ᱦᱟᱸ ᱵᱟᱭ ᱮᱢ ᱫᱟᱲᱮ ᱟᱵᱚᱱ ᱠᱟᱱ ᱛᱟᱦᱮᱸᱜ ᱱᱤᱛᱚᱜ ᱫᱚ ᱟᱹᱞᱤᱧ ᱦᱚᱸ ᱯᱟᱲᱦᱟᱣᱜ ᱠᱚᱫᱚ ᱠᱟᱹᱴᱤᱡ ᱞᱤᱧ ᱵᱟᱹᱜᱤ ᱧᱚᱜ ᱟᱠᱟᱫᱟ ᱾ ᱟᱪᱪᱷᱟ ᱛᱟᱦᱚᱞᱮ ᱜᱚᱝᱠᱮ ᱟᱵᱤᱱ ᱫᱚ ᱦᱟᱸᱜ ᱠᱟᱹᱴᱤᱡ ᱠᱷᱚᱱ ᱜᱮ ᱦᱟᱸᱜ ᱚᱱᱮ ᱟᱥᱟ ᱡᱟᱣᱟ ᱵᱟᱲᱟᱭᱮᱫ ᱛᱟᱦᱮᱸᱫ ᱵᱤᱱ ᱥᱮ ᱚᱱᱠᱟ ᱦᱟᱸᱜ ᱠᱟᱹᱴᱤᱡ ᱠᱚᱨᱮ ᱠᱷᱚᱱ ᱜᱮ ᱦᱟᱸᱜ ᱠᱚᱨᱮ ᱵᱮᱱ ᱛᱟᱦᱮᱸ ᱠᱟᱱᱟ
ᱜᱚᱢᱠᱮ ᱟᱹᱞᱤᱧ ᱫᱚ ᱯᱳᱭᱞᱳ ᱫᱚ ᱟᱛᱳ ᱥᱠᱩᱞ ᱨᱮᱜᱮᱞᱤᱧ ᱯᱟᱲᱦᱟᱜ ᱠᱟᱱ ᱛᱟᱦᱮᱸᱫ ᱦᱮᱸ ᱥᱮ ᱵᱟᱝ ᱛᱚ ᱟᱫᱚ ᱛᱚ ᱤᱥᱠᱩᱞ ᱨᱮ ᱚᱱᱠᱟ ᱯᱟᱲᱦᱟᱣ ᱡᱩᱛ ᱵᱟᱹᱞᱤᱧ ᱵᱩᱡᱷᱟᱹᱣ ᱞᱮᱫᱟ ᱦᱮᱸ ᱾ ᱡᱟᱦᱟᱸ ᱠᱷᱟᱹᱛᱤᱨ ᱛᱮ ᱟᱫᱚ ᱵᱟᱡᱟᱨ ᱫᱤᱥᱚᱢ ᱥᱮ ᱥᱮᱫ ᱞᱤᱧ ᱢᱚᱦᱰᱟᱭᱮᱱᱟ ᱛᱚ ᱚᱸᱰᱮ ᱪᱟᱞᱟᱣ ᱠᱟᱛᱮ ᱚᱸᱰᱮ ᱠᱟᱹᱴᱤᱡ ᱵᱷᱟᱜᱮ ᱧᱚᱜ ᱜᱮ ᱯᱟᱲᱦᱟᱣ ᱦᱩᱭᱩᱜ ᱠᱟᱱ ᱛᱟᱦᱮᱸᱱᱟ ᱧᱮᱞ ᱫᱟᱞᱤᱧ ᱛᱚ ᱟᱫᱚ ᱚᱱᱟ ᱵᱟᱡᱟᱨ ᱥᱮᱫ ᱨᱮᱜᱮ ᱟᱫᱚ ᱛᱟᱦᱮᱸ ᱵᱟᱲᱟ ᱦᱩᱭ ᱟᱠᱟᱱᱟ ᱠᱟᱹᱴᱤᱡ ᱠᱷᱚᱱ ᱜᱮ ᱱᱤᱛᱚᱜ ᱦᱟᱹᱵᱤᱡ ᱛᱮ ᱛᱚ ᱚᱱᱮ ᱮᱠᱫᱚᱢ ᱞᱟᱹᱭ ᱞᱮᱠᱷᱟᱱ ᱟᱹᱰᱤ ᱠᱟᱹᱴᱤᱡ ᱢᱟᱱᱮ ᱞᱟᱹᱭ ᱜᱟᱱᱚᱜᱼᱟ ᱥᱟᱛ ᱵᱚᱪᱷᱚᱨ ᱠᱷᱚᱱ ᱢᱮᱱᱟᱜ ᱞᱤᱧᱟ ᱵᱟᱦᱨᱮ ᱨᱮ ᱱᱤᱛᱚᱜ ᱱᱚᱣᱟ ᱪᱚᱵᱵᱤᱥ ᱯᱚᱸᱪᱤᱥ ᱵᱚᱪᱷᱚᱨ ᱜᱟᱱ ᱦᱩᱭᱮᱱ ᱛᱟᱞᱤᱧᱟ ᱱᱤᱛ ᱤᱛᱚ ᱱᱤᱛᱚᱜ ᱦᱟᱹᱵᱤᱡ ᱟᱨᱠᱤ ᱟᱫᱚ ᱱᱤᱛᱳᱜ ᱚᱠᱛᱚ ᱫᱚ ᱯᱷᱟᱸᱠᱟ ᱜᱮᱭᱟᱞᱤᱧ ᱢᱮᱱᱛᱮᱜᱮ ᱚᱲᱟᱜ ᱫᱚᱞᱤᱧ ᱦᱮᱡ ᱟᱠᱟᱱᱟ ᱟᱫᱚ ᱵᱟᱡᱟᱨ ᱥᱟᱦᱟᱨ ᱠᱚᱨᱮ ᱫᱚ ᱠᱟᱹᱴᱤᱡ ᱯᱟᱲᱦᱟᱣ ᱠᱚᱫᱚ ᱠᱟᱹᱴᱤᱡ ᱵᱷᱟᱜᱤ ᱧᱚᱜ ᱜᱮ ᱦᱩᱭᱩᱜ ᱜᱮᱭᱟ ᱛᱚ ᱟᱫᱚ ᱟᱹᱵᱤᱱ ᱦᱚᱸᱵᱤᱱ ᱵᱟᱲᱟᱭᱟ ᱱᱚᱣᱟ ᱠᱟᱛᱷᱟ ᱫᱚ ᱦᱮᱸ ᱥᱮ ᱵᱟᱝᱟ
ᱦᱳᱭ ᱜᱚᱝᱠᱮ ᱚᱱᱟ ᱫᱚ ᱟᱹᱰᱤ ᱱᱟᱯᱟᱭ ᱠᱟᱛᱷᱟ ᱵᱤᱱ ᱞᱟ. ᱭ ᱫᱟ ᱟᱹᱞᱤᱧ ᱛᱮᱦᱚᱸ ᱧᱮᱞ ᱞᱮᱠᱟᱱᱡ ᱫᱚᱦᱟᱜ ᱟᱹᱞᱤᱧ ᱦᱚᱸ ᱠᱟᱹᱴᱤᱡ ᱨᱮᱫᱚ ᱦᱟᱸᱜ ᱚᱲᱟᱜ ᱠᱚᱨᱮ ᱜᱮᱞᱤᱧ ᱛᱟᱦᱮᱸ ᱞᱮᱱᱟ ᱥᱮ ᱚᱲᱟᱜ ᱠᱚᱨᱮᱜᱮ ᱯᱨᱟᱭᱢᱟᱨᱤ ᱥᱠᱩᱞ ᱠᱚᱜᱮᱞᱤᱧ ᱯᱟᱲᱦᱟᱣ ᱵᱟᱲᱟᱜ ᱠᱟᱱ ᱛᱟᱦᱮᱸ ᱛᱟᱨᱯᱚᱨᱮ ᱦᱟᱭ ᱥᱠᱩᱞ ᱞᱮᱵᱮᱞ ᱫᱚ ᱦᱟᱸᱜ ᱟᱲᱮ ᱦᱚᱸᱠ ᱚᱸᱰᱮᱜᱮ ᱴᱩ ᱥᱟᱸᱜᱮ ᱢᱮᱱᱟᱜ ᱛᱟᱞᱮᱭᱟ ᱚᱸᱰᱮᱞᱤᱧ ᱪᱟᱞᱟᱜ ᱠᱟᱱ ᱛᱟᱦᱮᱸᱱᱟ ᱦᱟᱸᱜ ᱴᱮᱱ ᱠᱚ ᱢᱟᱫᱽᱫᱷᱚᱢᱤᱠ ᱠᱚ ᱮᱢ ᱵᱟᱨᱮᱫᱚ ᱟᱞᱤᱧ ᱫᱚ ᱤᱞᱤᱵᱷᱮᱱ ᱴᱩᱭᱮᱞᱵᱷ ᱫᱚ ᱵᱟᱡᱟᱨ ᱥᱠᱩᱞ ᱨᱮᱞᱤᱧ ᱪᱟᱞᱟᱣ ᱟᱠᱟᱱᱟ ᱵᱟᱡᱟᱨ ᱥᱠᱩᱞ ᱪᱟᱞᱟᱣᱛ ᱩᱱ ᱫᱚ ᱦᱟᱸᱜ ᱯᱳᱭᱞᱳ ᱯᱳᱞᱳ ᱫᱚ ᱟᱹᱞᱤᱧ ᱫᱚ ᱦᱟᱸᱜ ᱢᱮᱥ ᱨᱮᱞᱤᱧ ᱛᱟᱦᱮᱸᱱ ᱠᱟᱱ ᱛᱟᱦᱮᱸ ᱢᱮᱥ ᱠᱚ ᱛᱟᱦᱮᱸ ᱵᱟᱲᱟ ᱠᱮᱫᱮᱫ ᱱᱟᱦᱟᱜ ᱚᱱᱟ ᱮᱭᱤᱪ ᱮᱥ ᱠᱚᱦᱚᱸ ᱮᱢ ᱵᱟᱲᱟ ᱯᱚᱨᱮᱫ ᱫᱚ ᱦᱟᱸᱜ ᱛᱟᱯᱚᱨᱮ ᱡᱟᱦᱟᱸ ᱠᱚᱞᱮᱡᱽ ᱞᱮᱵᱮᱞ ᱫᱚ ᱦᱟᱸᱜ ᱩᱱᱫᱚ ᱦᱳᱥᱴᱮᱞᱤᱧ ᱪᱟᱞᱟᱣᱱᱟ ᱦᱳᱥᱴᱮᱞ ᱨᱮ ᱪᱟᱞᱟᱣᱛᱮ ᱚᱸᱰᱮ ᱦᱚᱸ ᱡᱟᱦᱟᱸ ᱠᱚᱞᱮᱡᱽ ᱨᱮᱱᱟᱜ ᱠᱳᱨᱥ ᱛᱤᱱ ᱵᱚᱪᱷᱚᱨ ᱠᱚᱫᱚ ᱦᱟᱸᱜ ᱠᱚᱢᱯᱞᱤᱴ ᱵᱟᱲᱟ ᱯᱚᱨᱮ ᱫᱚ ᱦᱟᱸᱜ ᱯᱤᱡᱤ ᱨᱮ ᱪᱟᱞᱟᱣᱟᱛᱮ ᱯᱤᱡᱤ ᱨᱮᱦᱚᱸ ᱦᱳᱥᱴᱮᱞ ᱠᱚᱨᱮ ᱞᱤᱧ ᱛᱟᱦᱮᱸ ᱵᱟᱲᱟᱣ ᱠᱟᱱᱟ ᱛᱟᱨᱯᱚᱨᱮ ᱦᱟᱸᱜ ᱚᱱᱮ ᱯᱤᱡᱤ ᱯᱚᱨᱮ ᱫᱚ ᱦᱟᱸᱜ ᱚᱲᱟᱜ ᱨᱮᱜᱮ ᱱᱤᱛᱮᱜ ᱫᱚ ᱢᱮᱱᱟᱜ ᱞᱤᱧᱟ ᱠᱟᱨᱚᱱ ᱫᱚ ᱧᱮᱞ ᱵᱟᱲᱟ ᱦᱩᱭᱩᱜ ᱠᱟᱱᱟ ᱱᱮᱴ ᱢᱮᱴ ᱠᱚ ᱮᱢ ᱵᱟᱲᱟ ᱦᱩᱭ ᱠᱟᱱ ᱜᱮᱭᱟ ᱛᱚ ᱦᱟᱸᱜ ᱪᱟᱹᱠᱨᱤ ᱠᱚᱫᱚ ᱦᱟᱸᱜ ᱟᱹᱣᱨᱤ ᱞᱤ ᱧᱟᱢ ᱵᱟᱲᱟᱭᱟ ᱦᱟᱸᱜ ᱛᱚᱫᱚ ᱚᱱᱟ ᱚᱲᱟᱜ ᱨᱮᱜᱮᱵ ᱞᱟᱹᱭᱟ ᱛᱟᱦᱚᱞᱮ ᱜᱚᱝᱠᱮ ᱟᱵᱮᱱ ᱫᱚ ᱦᱟᱸᱜ ᱚᱱᱠᱟ ᱢᱮᱥ ᱠᱚᱨᱮ ᱥᱮ ᱠᱚᱨᱮ ᱫᱚᱵᱮᱱ ᱛᱟᱦᱮᱸ ᱵᱟᱲᱟ ᱟᱠᱟᱱᱟ ᱥᱮ ᱵᱟᱝ
ᱦᱮᱸ ᱜᱚᱝᱠᱮ ᱟᱹᱞᱤᱧ ᱫᱚ ᱢᱮᱥ ᱠᱚᱨᱮ ᱫᱚ ᱵᱟᱞᱤᱧ ᱛᱟᱦᱮᱸ ᱵᱟᱲᱟ ᱟᱠᱟᱱᱟ ᱵᱟᱹᱞᱤᱧ ᱯᱟᱹᱨᱠᱟᱹᱣ ᱜᱮᱭᱟ ᱛᱚ ᱟᱫᱚ ᱦᱳᱥᱴᱮᱞ ᱠᱚᱜᱮ ᱵᱷᱟᱜᱮ ᱵᱩᱡᱷᱟᱹᱜ ᱛᱟᱦᱮᱸᱼᱟ ᱢᱟᱱᱮ ᱮᱭ ᱠᱟᱨᱚᱱ ᱛᱮ ᱦᱳᱥᱴᱮᱞ ᱵᱷᱟᱜᱮ ᱵᱩᱡᱷᱟᱹᱜ ᱛᱟᱦᱮᱸᱼᱟ ᱦᱳᱥᱴᱮᱞ ᱫᱚ ᱱᱤᱡᱮ ᱛᱮᱫᱚ ᱵᱟᱝ ᱤᱥᱤᱱ ᱵᱟᱲᱟ ᱦᱩᱭᱩᱜ ᱛᱟᱦᱮᱸᱼᱟ ᱦᱮᱸᱥᱮ ᱢᱟᱱᱮ ᱤᱥᱤᱱ ᱞᱟᱹᱜᱤᱫ ᱦᱚᱸ ᱦᱚᱲ ᱠᱚ ᱛᱟᱦᱮᱸ ᱠᱟᱱᱟ ᱦᱮᱸ ᱥᱮ ᱟᱫᱚ ᱚᱸᱰᱮ ᱜᱮ ᱠᱚ ᱢᱮᱛᱟ ᱞᱮ ᱛᱟᱦᱮᱸᱼᱟ ᱡᱮ ᱡᱟᱦᱟᱸᱭ ᱠᱚ ᱫᱟᱭᱤᱛᱛᱚ ᱨᱮᱠᱚ ᱛᱟᱦᱮᱸ ᱠᱟᱱᱟ ᱢᱟᱱᱮ ᱥᱩᱯᱟᱨ ᱦᱮᱸ ᱥᱮ ᱩᱱᱠᱩ ᱫᱚᱠᱚ ᱢᱮᱛᱟ ᱞᱮ ᱛᱟᱦᱮᱸᱟ ᱯᱮ ᱫᱚ ᱪᱮᱫ ᱦᱚᱸ ᱟᱞᱚᱯᱮ ᱪᱤᱱᱛᱟᱹᱭᱟ ᱟᱯᱮ ᱫᱚ ᱥᱩᱫᱩ ᱡᱚᱢ ᱯᱮ ᱧᱩᱭ ᱯᱮ ᱟᱨ ᱢᱚᱱ ᱫᱤᱭᱮ ᱯᱟᱲᱦᱟᱜ ᱯᱮ ᱢᱟᱱᱮ ᱠᱳᱱᱳ ᱵᱟᱦᱨᱮ ᱨᱮᱱᱟᱜ ᱪᱮᱫ ᱦᱚ ᱩᱭᱦᱟᱹᱨ ᱜᱮ ᱞᱟᱹᱠᱛᱤ ᱵᱟᱝ ᱛᱟᱦᱮᱸ ᱠᱟᱱᱟ ᱮᱠᱫᱚᱢ ᱟᱨᱟᱢ ᱥᱮᱞᱮ ᱯᱟᱲᱦᱟᱜ ᱠᱟᱱ ᱛᱟᱦᱮᱸ ᱠᱟᱱᱟ ᱟᱨ ᱢᱮᱥ ᱞᱮᱠᱷᱟᱱ ᱫᱚ ᱪᱮᱫ ᱞᱮᱠᱟ ᱢᱟᱱᱮ ᱱᱤᱡᱮᱛᱮ ᱤᱥᱤᱱ ᱦᱩᱭᱩᱜᱼᱟ ᱟᱨ ᱡᱩᱫᱤ ᱱᱤᱡᱮ ᱛᱮ ᱵᱟᱢ ᱤᱥᱤᱱᱟ ᱛᱚ ᱤᱥᱤᱱ ᱞᱟᱹᱜᱤᱫ ᱦᱚᱲ ᱫᱚ ᱦᱳᱭᱳᱜ ᱛᱟᱢᱟ ᱥᱮ ᱡᱟᱸᱦᱟ ᱵᱮᱵᱚᱥᱛᱟ ᱛᱟᱦᱮᱸᱱᱟ ᱦᱮᱸᱥᱮ ᱛᱚ ᱚᱸᱰᱮ ᱫᱚ ᱠᱟᱹᱴᱤᱡ ᱠᱟᱹᱣᱰᱤ ᱡᱟᱹᱥᱛᱤ ᱜᱮᱠᱚ ᱦᱟᱛᱟᱣᱟ ᱢᱮᱱᱠᱷᱟᱱ ᱦᱳᱥᱴᱮᱞ ᱨᱮᱫᱚ ᱚᱱᱠᱟ ᱫᱚ ᱚᱥᱩᱵᱤᱫᱟ ᱵᱟᱝ ᱛᱟᱦᱮᱸ ᱠᱟᱱᱟ ᱠᱟᱹᱣᱰᱤ ᱦᱚᱸ ᱠᱚᱢ ᱜᱮ ᱛᱟᱦᱮᱸ ᱠᱟᱱᱟ ᱚᱱᱟ ᱠᱷᱟᱹᱛᱤᱨ ᱛᱮ ᱟᱞᱤᱧ ᱫᱚ ᱜᱮ ᱞᱤᱧ ᱠᱩᱥᱤᱭᱟᱜ ᱜᱮᱭᱟ ᱢᱮᱥ ᱫᱚ ᱦᱚᱸ ᱩᱱᱟᱹᱜ ᱫᱚ ᱵᱟᱹᱞᱤᱧ ᱠᱩᱥᱤᱭᱟᱜ ᱜᱮᱭᱟ ᱟᱫᱚ ᱡᱩᱫᱤ ᱚᱱᱠᱟ ᱠᱳᱱᱳ ᱫᱤᱱ ᱵᱟᱝ ᱦᱩᱭ ᱟᱠᱟᱱᱟ ᱡᱮ ᱦᱳᱥᱴᱮᱞ ᱵᱟᱹᱱᱩᱜᱼᱟ ᱚᱱᱟ ᱠᱷᱟᱹᱛᱤᱨ ᱛᱮ ᱵᱟᱫᱽᱫᱷᱚ ᱛᱮ ᱢᱮᱥ ᱚᱱᱠᱟ ᱫᱚ ᱠᱳᱱᱳ ᱵᱟᱨ ᱜᱮ ᱚᱥᱩᱵᱤᱫᱟ ᱫᱚ ᱵᱟᱝ ᱦᱩᱭ ᱵᱟᱲᱟ ᱠᱟᱱ ᱛᱟᱹᱞᱤᱧᱟ ᱛᱚ ᱛᱚ ᱚᱱᱟ ᱠᱷᱟᱹᱛᱤᱨ ᱦᱳᱥᱴᱮᱞ ᱜᱮ ᱞᱤᱧ ᱛᱟᱦᱮᱸ ᱵᱟᱲᱟ ᱟᱠᱟᱱᱟ
ᱦᱳᱭ ᱜᱚᱝᱠᱮ ᱟᱹᱞᱤᱧ ᱫᱚ ᱦᱟᱸᱜ ᱵᱟᱱᱟᱨ ᱫᱷᱟᱨᱮ ᱜᱮᱞᱤᱧ ᱛᱟᱦᱮᱸ ᱠᱟᱱᱟ ᱢᱮᱥ ᱫᱷᱟᱨᱮ ᱦᱚᱸ ᱦᱳᱥᱴᱮᱞ ᱫᱷᱟᱨᱮ ᱦᱚᱸ ᱛᱚ ᱟᱹᱞᱤᱧ ᱫᱚ ᱦᱟᱸᱜ ᱚᱥᱩᱵᱤᱫᱟ ᱫᱚ ᱦᱟᱸᱜ ᱦᱳᱥᱴᱮᱞ ᱫᱷᱟᱨᱮ ᱜᱮ ᱞᱤᱧ ᱵᱩᱡᱽ ᱟᱠᱟᱫᱟ ᱚᱱᱠᱟ ᱢᱮᱥ ᱫᱷᱟᱨᱮ ᱫᱚ ᱛᱟᱦᱮᱸ ᱵᱟᱲᱟ ᱦᱩᱭ ᱠᱟᱱ ᱜᱮᱭᱟ ᱚᱱᱟ ᱛᱮᱦᱚᱸ ᱥᱚᱢᱯᱩᱨᱱᱚ ᱱᱤᱡᱮᱨᱟᱜ ᱠᱷᱚᱨᱚᱪ ᱛᱮᱜᱮ ᱛᱚ ᱦᱳᱥᱴᱮᱞ ᱠᱚ ᱨᱩᱢ ᱵᱷᱟᱲᱟ ᱦᱚᱸ ᱮᱢ ᱦᱳᱭᱳᱜ ᱛᱟᱢᱟ ᱱᱚᱛᱮ ᱠᱟᱨᱮᱱ ᱵᱤᱞ ᱦᱚᱸ ᱮᱢ ᱦᱳᱭᱳᱜ ᱛᱟᱢᱟ ᱱᱚᱛᱮ ᱟᱢᱟᱜ ᱟᱨᱦᱚᱸ ᱜᱮᱥ ᱨᱮᱱᱟᱜ ᱪᱟᱨᱡᱽ ᱮᱢ ᱦᱩᱭᱩᱜ ᱛᱟᱢᱟ ᱟᱨᱚ ᱟᱢᱟᱜ ᱚᱱᱮᱸ ᱡᱮ ᱫᱟᱠᱟ ᱵᱟᱲᱟᱭᱟᱢ ᱚᱱᱟ ᱦᱚᱸ ᱱᱤᱡᱮ ᱠᱷᱚᱱ ᱜᱮ ᱥᱚᱢᱚᱭ ᱳᱰᱳᱠ ᱠᱟᱛᱮᱜ ᱠᱚᱨᱟᱣ ᱦᱩᱭᱩᱜ ᱛᱟᱢᱟ ᱢᱟᱱᱮ ᱦᱟᱸᱜ ᱯᱟᱲᱦᱟᱜ ᱳᱭᱛᱚ ᱡᱩᱫᱤ ᱟᱢ ᱛᱤᱱ ᱜᱷᱚᱱᱴᱟ ᱯᱟᱲᱦᱟᱜ ᱛᱟᱢ ᱚᱸᱰᱮ ᱦᱟᱸᱜ ᱚᱸᱰᱮ ᱢᱤᱫ ᱜᱷᱚᱱᱴᱟ ᱫᱚ ᱟᱢᱟᱜ ᱤᱥᱤᱱ ᱠᱚᱨᱮ ᱦᱟᱸᱜ ᱥᱚᱢᱚᱭ ᱱᱚᱥᱴᱚᱜ ᱛᱟᱢᱟ ᱛᱟᱦᱞᱮ ᱦᱟᱸᱜ ᱯᱟᱲᱦᱟᱜ ᱨᱮᱱᱟᱜ ᱫᱚ ᱵᱟᱨᱚ ᱜᱷᱚᱱᱴᱟ ᱜᱮᱢ ᱧᱟᱢᱟ ᱦᱟᱸᱜ ᱚᱱᱮ ᱢᱮᱥ ᱠᱚᱨᱮ ᱫᱚ ᱩᱱᱟᱹᱜ ᱥᱩᱵᱤᱫᱷᱟ ᱫᱚ ᱦᱟᱸᱜ ᱵᱟᱹᱱᱩᱜᱼᱟ ᱛᱚᱨᱮ ᱚᱱᱟ ᱠᱷᱟᱹᱛᱤᱨ ᱦᱳᱥᱴᱮᱞ ᱡᱩᱫᱤ ᱞᱤᱧ ᱧᱮᱞᱟ ᱛᱚ ᱦᱳᱥᱴᱮᱞ ᱨᱮ ᱫᱚ ᱠᱟᱹᱴᱤᱡ ᱥᱩᱵᱤᱫᱷᱟ ᱫᱚ ᱵᱟᱹᱲᱛᱤᱜ ᱠᱟᱱᱟ ᱠᱟᱨᱚᱱ ᱚᱱᱟ ᱫᱚ ᱥᱚᱵ ᱥᱚᱢᱚᱭ ᱟᱢᱫᱚ ᱪᱷᱟᱹᱲ ᱜᱮᱢ ᱛᱟᱦᱮᱱ ᱠᱟᱱᱟ ᱚᱱᱮ ᱮᱠ ᱱᱚᱛᱮ ᱤᱥᱤᱱ ᱦᱚᱸ ᱵᱟᱝ ᱞᱟᱜᱟᱣ ᱢᱮᱭᱟ ᱛᱟᱯᱚᱨ ᱱᱚᱛᱮ ᱟᱢ ᱫᱚ ᱠᱟᱨᱮᱱ ᱵᱤᱞ ᱠᱚᱦᱚ ᱦᱟᱸᱜ ᱦᱤᱥᱟᱹᱵ ᱨᱮᱫᱚ ᱵᱟᱝ ᱞᱟᱜᱟᱜᱼᱟ ᱡᱟᱦᱟᱱᱟᱜ ᱜᱮ ᱦᱟᱸᱜ ᱥᱚᱨᱠᱟᱨ ᱦᱚᱸ ᱠᱟᱹᱴᱤᱡ ᱯᱷᱤᱨᱤ ᱜᱮ ᱢᱮᱱᱟᱜᱼᱟ ᱚᱱᱟᱛᱮ ᱦᱳᱥᱴᱮᱞ ᱫᱚ ᱦᱳᱥᱴᱮᱞ ᱦᱚᱸ ᱚᱱᱠᱟ ᱠᱷᱮᱞᱟ ᱫᱷᱩᱞᱟ ᱫᱤᱠ ᱫᱤᱭᱮ ᱧᱮᱞ ᱞᱮᱷᱟᱱ ᱫᱚ ᱦᱟᱸᱜ ᱦᱳᱥᱴᱮᱞ ᱨᱮ ᱫᱚ ᱦᱟᱸᱜ ᱡᱚᱛᱚ ᱨᱚᱠᱚᱢᱟᱜ ᱠᱷᱮᱞᱟ ᱫᱷᱩᱞᱟ ᱜᱮ ᱥᱩᱵᱤᱫᱟ ᱢᱮᱱᱟᱜᱼᱟ ᱱᱚᱛᱮ ᱡᱩᱫᱤ ᱵᱚᱞ ᱠᱷᱮᱞ ᱜᱮᱢ ᱧᱮᱞᱟ ᱚᱱᱟ ᱵᱚᱞ ᱠᱚᱦᱚᱸ ᱠᱚ ᱮᱢᱚᱜ ᱜᱮᱭᱟ ᱟᱨ ᱡᱩᱫᱤ ᱱᱚᱛᱮ ᱠᱨᱤᱠᱮᱴ ᱮᱢ ᱧᱮᱞ ᱜᱮᱭᱟ ᱠᱨᱤᱠᱮᱴ ᱠᱚᱦᱚᱸ ᱛᱟᱦᱮᱱ ᱜᱮᱭᱟ ᱠᱮᱨᱟᱢ ᱵᱳᱞ ᱛᱟᱦᱮᱱ ᱜᱮᱭᱟ ᱵᱷᱚᱞᱤᱵᱚᱞ ᱠᱚ ᱛᱟᱦᱮᱱ ᱜᱮᱭᱟ ᱵᱮᱰᱢᱤᱱᱴᱚᱱ ᱠᱚ ᱛᱟᱦᱮᱱ ᱜᱮᱭᱟ ᱟᱫᱚ ᱥᱚᱢᱚᱭ ᱚᱱᱩᱡᱟᱭᱤ ᱛᱮ ᱚᱱᱟ ᱠᱚᱦᱚᱸᱞᱮ ᱠᱷᱮᱞ ᱵᱟᱲᱟᱭᱮᱫ ᱛᱟᱦᱮᱸᱫ ᱜᱮᱭᱟ ᱟᱨ ᱱᱚᱜ-ᱚ ᱱᱚᱝᱠᱟ ᱟᱨ ᱦᱚ ᱡᱩᱫᱤ ᱵᱟᱡᱟᱨ ᱫᱚ ᱦᱟᱸᱜ ᱵᱟᱡᱟᱨ ᱠᱚᱦᱚᱸ ᱛᱟᱦᱮᱱ ᱠᱟᱱ ᱛᱟᱞᱮᱭᱟ ᱟᱫᱚ ᱢᱟᱥᱮ ᱨᱮᱦᱟᱸᱜ ᱢᱤᱫ ᱫᱷᱟᱣ ᱛᱟᱦᱮᱱ ᱠᱟᱱ ᱛᱟᱞᱮ ᱛᱟᱦᱮᱸᱫ ᱟᱫᱚ ᱚᱱᱟᱛᱮ ᱦᱟᱸᱜ ᱦᱤᱥᱴᱮᱞ ᱨᱮᱱᱟᱜ ᱜᱮ ᱠᱟᱹᱴᱤᱡ ᱥᱩᱵᱤᱫᱷᱟ ᱠᱚᱫᱚ ᱞᱤᱧ ᱠᱩᱥᱤᱭᱟᱜ ᱠᱟᱱ ᱛᱟᱦᱮᱸᱫ ᱢᱮᱥ ᱠᱚᱨᱮ ᱫᱚ ᱦᱟᱸᱜ ᱠᱟᱹᱴᱤᱡ ᱱᱚᱜᱚ ᱱᱚᱝᱠᱟ ᱤᱥᱤᱱ ᱵᱟᱲᱟ ᱦᱚᱸ ᱡᱩᱫᱤ ᱵᱟᱢ ᱦᱮᱣᱟᱣ ᱠᱚᱜᱟ ᱟᱫᱚ ᱱᱚᱜ-ᱚ ᱱᱚᱝᱠᱟᱱ ᱡᱩᱫᱤ ᱟᱪᱟᱠᱟ ᱡᱩᱫᱤ ᱱᱚᱜ-ᱚ ᱱᱚᱝᱠᱟᱱ ᱥᱮᱛᱟᱜ ᱨᱮ ᱵᱮᱨᱮᱫ ᱠᱟᱛᱮᱢ ᱤᱥᱤᱱᱟ ᱚᱱᱟ ᱦᱚᱸ ᱟᱥᱠᱮᱛ ᱜᱮ ᱵᱩᱡᱚᱜᱟ ᱦᱳᱭ ᱛᱚ ᱯᱚᱨᱤᱠᱷᱟ ᱠᱚ ᱢᱮᱱᱟᱜᱼᱟ ᱩᱱ ᱚᱠᱛᱚᱠ ᱦᱟᱸᱜ ᱠᱟᱹᱴᱤᱡ ᱫᱚᱢᱮ ᱠᱚᱥᱴᱚ ᱜᱮ ᱵᱩᱡᱷᱟᱹᱜ-ᱟ ᱵᱟᱝ ᱢᱟᱢ ᱯᱟᱲᱦᱟᱜ ᱥᱮᱢ ᱵᱟᱝᱢᱟ ᱚᱱᱮ ᱚᱱᱟ ᱫᱟᱠᱟ ᱠᱚᱜᱮᱢ ᱤᱥᱤᱱ ᱵᱟᱲᱟᱭᱟ ᱚᱱ ᱚᱱᱟ ᱠᱚᱜᱮ ᱠᱟᱴᱤᱡ ᱟᱸᱥᱠᱮᱛ ᱵᱩᱡᱟᱹᱜ ᱠᱟᱱ ᱛᱮ ᱟᱫᱚ ᱱᱤᱛᱚᱜ ᱫᱚ ᱚᱱᱟ ᱛᱮ ᱦᱳᱥᱴᱮᱞ ᱠᱷᱚᱱ ᱦᱚᱸ ᱦᱳᱥᱴᱮᱞ ᱨᱮᱱᱟᱜ ᱫᱚ ᱠᱟᱴᱤᱡ ᱥᱩᱵᱤᱫᱷᱟ ᱠᱚ ᱵᱷᱟᱜᱤ ᱵᱩᱡᱷᱚᱜ ᱠᱟᱱ ᱱᱮᱛᱟᱨ ᱫᱚ ᱦᱳᱥᱴᱮᱞ ᱫᱚ ᱦᱟᱸᱜ ᱟᱹᱰᱤ ᱱᱟᱯᱟᱭ ᱜᱮ ᱵᱩᱡᱽ ᱵᱟᱲᱟ ᱟᱠᱟᱱᱟ ᱛᱟᱦᱞᱮ ᱜᱚᱝᱠᱮ ᱟᱵᱮᱱ ᱦᱟᱸᱜ ᱚᱱᱟ ᱢᱮᱥ ᱠᱚ ᱥᱮ ᱦᱳᱥᱴᱮᱞ ᱠᱚ ᱛᱚ ᱚᱱᱟ ᱠᱷᱚᱱ ᱛᱤᱱᱟᱹᱜ ᱴᱟᱜ ᱚᱠᱟ ᱢᱟᱱᱮ ᱵᱷᱟᱹᱜᱤ ᱵᱮᱱ ᱵᱩᱡᱮᱫ ᱛᱟᱦᱮᱸᱫ ᱦᱳᱭ ᱛᱚ ᱟᱵᱮᱱ ᱱᱚᱣᱟ ᱵᱮᱱ ᱞᱟᱹᱭ ᱠᱮᱫ ᱜᱮ ᱦᱟᱸᱜ ᱢᱮᱥ ᱨᱮ ᱫᱚ ᱦᱟᱸᱜ ᱵᱟᱵᱮᱱ ᱛᱟᱦᱮ ᱠᱟᱱᱟ ᱛᱟᱦᱞᱮ ᱛᱟᱹᱣ ᱢᱟᱱᱮ ᱚᱱᱟ ᱠᱚ ᱢᱟᱱᱮ ᱚᱱᱟ ᱤᱫᱤ ᱠᱟᱛᱮᱫ ᱠᱟᱹᱴᱤᱡ ᱞᱟᱹᱭ ᱵᱮᱱ ᱚᱱᱟ ᱛᱤᱱᱟᱹᱜ ᱴᱟᱜ ᱵᱷᱟᱜᱤ ᱱᱚᱣᱟ ᱴᱟᱜ ᱛᱤᱱᱟᱹᱜ ᱴᱟᱜ ᱵᱷᱟᱜᱤ
ᱦᱳᱭ ᱜᱚᱝᱠᱮ ᱟᱹᱞᱤᱧ ᱫᱚ ᱮᱠᱫᱚᱢ ᱠᱟᱹᱴᱤᱡ ᱩᱛᱟᱹᱨ ᱠᱷᱚᱱ ᱜᱮ ᱦᱳᱥᱴᱮᱞ ᱨᱮᱞᱤᱧ ᱛᱟᱦᱮᱸ ᱠᱟᱱᱟ ᱛᱚ ᱛᱚ ᱟᱫᱚ ᱦᱳᱥᱴᱮᱞ ᱨᱮ ᱛᱟᱦᱮᱸ ᱞᱮᱠᱷᱟᱱ ᱫᱚ ᱥᱮ ᱮᱸ ᱞᱟᱹᱭ ᱜᱮᱭᱟ ᱠᱚ ᱟᱨ ᱠᱤ ᱢᱟᱱᱮ ᱩᱱᱟᱹᱜ ᱫᱚ ᱥᱟᱫᱷᱤᱱᱚᱛᱟ ᱫᱚ ᱵᱟᱝ ᱧᱟᱢᱚᱜᱼᱟ ᱦᱮᱸ ᱥᱮ ᱢᱟᱱᱮ ᱟᱠᱚ ᱡᱟᱸᱦᱟ ᱠᱚ ᱞᱟᱹᱭᱼᱟ ᱚᱱᱟ ᱜᱮ ᱟᱸᱡᱚᱢ ᱦᱳᱭᱳᱜᱼᱟ ᱵᱟᱦᱨᱮ ᱟᱞᱚᱢ ᱪᱟᱞᱟᱜᱼᱟ ᱯᱷᱳᱱ ᱟᱞᱚᱢ ᱜᱷᱟᱱᱴᱟᱭᱟ ᱥᱮ ᱯᱷᱳᱱ ᱠᱚᱫᱚ ᱵᱟᱠᱚ ᱫᱚᱦᱚ ᱦᱚᱪᱚᱣᱟᱜ ᱠᱟᱱ ᱛᱟᱦᱮᱸᱫᱼᱟ ᱛᱚ ᱥᱚᱢᱚᱭ ᱨᱮᱜᱮ ᱡᱷᱚᱛᱚ ᱠᱤᱪᱷᱩ ᱠᱚᱨᱟᱣ ᱢᱮ ᱥᱚᱢᱚᱭ ᱨᱮ ᱯᱟᱲᱦᱟᱜ ᱢᱮ ᱥᱚᱢᱚᱭ ᱨᱮ ᱡᱟᱹᱯᱤᱫ ᱢᱮ ᱦᱮᱸᱥᱮ ᱟᱹᱰᱤ ᱠᱤᱪᱷᱩ ᱥᱮᱬᱟᱭ ᱦᱳᱭᱳᱜᱼᱟ ᱢᱟᱱᱮ ᱰᱮᱥᱤᱯᱤᱞᱤᱱ ᱡᱤᱱᱤᱥ ᱴᱟᱜ ᱛᱟᱦᱮᱸ ᱫᱚᱨᱠᱟᱨ ᱦᱮᱸ ᱥᱮ ᱛᱚ ᱟᱨᱚ ᱟᱹᱰᱤ ᱨᱚᱠᱚᱢ ᱟᱭᱢᱟ ᱜᱮ ᱥᱩᱡᱳᱜ ᱥᱩᱵᱤᱫᱷᱟ ᱠᱚ ᱮᱢᱚᱜ ᱠᱟᱱ ᱛᱟᱦᱮᱸᱫᱼᱟ ᱡᱟᱦᱟᱸ ᱫᱚ ᱢᱮᱥ ᱨᱮ ᱛᱟᱦᱮ ᱞᱮᱠᱷᱟᱱ ᱫᱚ ᱚᱱᱠᱟ ᱫᱚ ᱵᱟᱝ ᱧᱟᱢ ᱠᱚᱜᱼᱟ ᱡᱟᱹᱱᱤᱡ ᱟᱫᱚ ᱟᱞᱤᱧ ᱫᱚ ᱵᱟᱞᱤᱧ ᱯᱟᱹᱭᱞᱟᱹ ᱨᱮᱜᱮ ᱞᱤᱧ ᱞᱟᱹᱭᱟᱜ ᱵᱤᱱᱟ ᱟᱞᱤᱧ ᱛᱚ ᱢᱮᱥᱟ ᱨᱮᱫᱚ ᱵᱟᱞᱤᱧ ᱛᱟᱦᱮᱱ ᱟᱠᱟᱱᱟ ᱦᱚᱭᱛᱚᱼᱼ ᱚᱱᱟ ᱠᱷᱟᱹᱛᱤᱨ ᱛᱮᱫᱚ ᱵᱟᱞᱤᱧ ᱵᱟᱲᱟᱭᱟ ᱢᱮᱥ ᱨᱮ ᱪᱮᱜ ᱠᱟ ᱛᱚᱵᱮ ᱡᱚᱴᱟᱣ ᱼᱼ ᱠᱚ ᱢᱮᱱᱟᱜ ᱠᱚᱣᱟ ᱩᱱᱠᱩ ᱜᱮᱛᱚ ᱠᱚ ᱞᱟᱹᱭ ᱜᱮᱭᱟ ᱡᱮ ᱟᱞᱮ ᱜᱮᱞᱮ ᱤᱥᱤᱱᱟ᱾ ᱤᱥᱤᱱ ᱛᱮᱜᱮ ᱚᱠᱛᱚ ᱠᱚᱫᱚ ᱯᱟᱨᱚᱢᱚᱜ ᱛᱟᱞᱮᱭᱟ ᱛᱚ ᱟᱫᱚ ᱯᱟᱲᱦᱟᱣ ᱠᱚᱫᱚ ᱥᱮᱭ ᱨᱚᱠᱚᱢ ᱫᱚ ᱵᱟᱝ ᱦᱩᱭᱩᱜ ᱜᱮᱭᱟ᱾ ᱪᱮᱫᱟᱜ ᱥᱮ ᱚᱱᱮ ᱠᱟᱢᱤ ᱠᱟᱢᱤ ᱛᱮᱜᱮ ᱞᱟᱸᱜᱟ ᱜᱮ ᱟᱹᱭᱠᱟᱹᱜ-ᱟ ᱢᱟᱱᱮᱼᱼ ᱤᱥᱠᱩᱞ ᱞᱤᱧ ᱪᱟᱞᱟᱣ ᱞᱮᱱᱟ ᱥᱮ ᱠᱚᱞᱮᱡᱽ ᱞᱤᱧ ᱪᱟᱞᱟᱣ ᱞᱮᱱᱟ ᱨᱩᱣᱟᱹᱲ ᱦᱮᱡ ᱠᱟᱛᱮᱜ ᱢᱮᱥ ᱨᱮᱞᱤᱧᱼᱼ ᱛᱟᱦᱮᱸ ᱭᱮᱱᱟ ᱦᱮᱸ ᱟᱫᱚ ᱩᱱ ᱚᱠᱛᱚ ᱫᱚ ᱱᱤᱡᱮ ᱛᱮᱜᱮ ᱤᱥᱤᱱ ᱤᱭᱟᱹ ᱟᱹᱰᱤ ᱠᱚᱥᱴᱚ ᱜᱮᱭᱟ ᱟᱰᱤ ᱢᱟᱱᱮ ᱟᱰᱤ ᱜᱮ᱾ ᱛᱟᱨᱯᱚᱨ ᱯᱩᱨᱤᱠᱠᱷᱟ ᱥᱚᱢᱚᱭ ᱫᱚ ᱡᱟᱦᱟᱸ ᱵᱮᱱ ᱞᱟᱹᱭ ᱠᱮᱫᱟ ᱚᱱᱟ ᱫᱚ ᱟᱰᱤ ᱦᱟᱸᱜ ᱥᱟᱨᱤ ᱜᱮ ᱟᱰᱤ ᱼᱼ ᱩᱸ ᱠᱷᱟᱨᱟᱯ ᱜᱮᱞᱤᱧ ᱢᱚᱱᱮᱭᱟ ᱢᱮᱱᱠᱷᱟ ᱪᱮᱫᱟᱜ ᱥᱮ ᱟᱹᱵᱤᱱ ᱵᱤᱱ ᱯᱟᱲᱦᱟᱜ-ᱟ ᱥᱮ ᱫᱟᱠᱟ ᱩᱛᱩ ᱵᱤᱱ ᱤᱥᱤᱱ-ᱟᱼᱼ ᱚᱱᱟ ᱦᱚᱛᱮᱡᱽ ᱛᱮᱜᱮ ᱞᱟᱹᱭ ᱟᱞᱤᱧ ᱡᱮ ᱟᱫᱚ ᱡᱩᱫᱤ ᱥᱩᱡᱳᱠ ᱥᱩᱵᱤᱫᱟ ᱠᱚ ᱧᱟᱢᱚᱜ-ᱟ ᱛᱟᱦᱚᱞᱮ ᱟᱵᱤᱱ ᱫᱚ ᱦᱳᱥᱴᱮᱞ ᱨᱮᱜᱮ ᱛᱟᱦᱮᱸᱱ ᱨᱮᱱᱟᱜ ᱨᱤᱠᱟᱹᱭ ᱵᱤᱱ ᱦᱚᱭᱛᱚ ᱼᱼ ᱠᱟᱹᱴᱤᱡ ᱱᱤᱭᱚᱢ ᱠᱚ ᱠᱟᱴᱤᱡ ᱵᱮᱥᱤ ᱛᱟᱦᱮᱱᱟ ᱦᱮᱸ ᱥᱮ ᱵᱟᱝ ᱢᱮᱱᱠᱷᱟᱱ ᱦᱳᱥᱴᱮᱞ ᱨᱮ ᱛᱟᱦᱮᱸ ᱜᱮ ᱵᱷᱟᱜᱮᱭᱟ᱾
ᱦᱚᱭ ᱜᱚᱝᱠᱮ ᱟᱫᱚ ᱥᱟᱱᱟᱢᱟᱜ ᱟᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱛᱚ ᱦᱟᱸᱜᱼᱼ ᱱᱚᱛᱮ ᱫᱚ ᱦᱳᱥᱴᱮᱞ ᱨᱮᱱᱟᱜ ᱡᱚᱢ ᱥᱮ ᱢᱮᱥ ᱨᱮᱱᱟᱜ ᱡᱚᱢᱼᱼ ᱞᱤᱧ ᱞᱟᱹᱭ ᱮᱫᱟ ᱦᱟᱸᱜ ᱛᱚ ᱚᱱᱠᱟ ᱠᱟᱴᱤᱡ ᱥᱮ ᱚᱱᱠᱟ ᱯᱷᱟᱭᱤᱯᱼᱼ ᱴᱳ ᱟᱭᱤᱴ ᱛᱚ ᱦᱟᱸᱜ ᱩᱱ ᱫᱚ ᱦᱟᱸᱜ ᱥᱚᱨᱠᱟᱨᱤ ᱠᱷᱚᱱ ᱜᱮᱛᱚ ᱢᱤᱰᱰᱤᱼᱢᱤᱞ ᱠᱚ ᱮᱢᱚᱜ ᱠᱟᱱ ᱛᱟᱦᱮᱸᱫ᱾ ᱛᱚ ᱚᱸᱰᱮ ᱠᱷᱚᱱ ᱜᱮ ᱡᱚᱢᱟᱜ ᱠᱚᱫᱚ ᱛᱟᱦᱮᱱ ᱠᱟᱱ ᱛᱟᱦᱮᱸᱜ ᱛᱚ ᱦᱳᱥᱴᱮᱞ ᱨᱮ ᱛᱟᱦᱮᱸ ᱚᱠᱛᱚ ᱫᱚ ᱩᱱ ᱴᱟᱭᱤᱢ ᱫᱚ ᱧᱮᱞ ᱟᱠᱟᱱᱟ ᱵᱟᱝ ᱢᱟᱼᱼ ᱟᱠᱚᱣᱟᱜ ᱡᱮ ᱢᱮᱱᱩ ᱢᱤᱱᱟᱜ ᱛᱟᱠᱚᱣᱟ ᱚᱱᱟ ᱦᱤᱥᱟᱹᱵᱽ ᱛᱮᱜᱮ ᱥᱚᱵᱽᱡᱤ ᱠᱚ ᱟᱹᱜᱩᱭᱮᱜ ᱛᱟᱦᱮᱸᱜ ᱟᱫᱚ ᱩᱱ ᱫᱚ ᱦᱟᱹᱜ ᱩᱱᱟᱜ ᱢᱚᱸᱡᱽ ᱫᱚ ᱦᱟᱸᱜ ᱵᱟᱠᱚ ᱼᱼ ᱩᱛᱩ ᱫᱟᱠᱟ ᱣᱟᱞᱮ ᱠᱟᱱ ᱛᱟᱦᱮᱸᱜ ᱟᱞᱮ ᱫᱚ ᱛᱚ ᱟᱯᱮ ᱫᱚ ᱦᱟᱸᱜ ᱪᱮᱜ ᱞᱮᱠᱟ‌ ᱚᱱᱟᱼᱼ ᱵᱟᱧ ᱞᱟᱹᱭ ᱫᱟᱲᱮᱭᱟᱜ ᱠᱟᱱᱟ ᱟᱞᱮᱭᱟᱜ ᱞᱟᱹᱭᱟ ᱯᱮ ᱠᱟᱱᱟ ᱛᱚ ᱟᱞᱮ ᱫᱚ ᱩᱱᱟᱹᱜ ᱢᱚᱸᱡᱽ ᱫᱚ ᱩᱛᱩ ᱫᱟᱠᱟ ᱫᱚ ᱵᱟᱝ ᱦᱩᱭᱼᱼ ᱚᱱᱠᱟ ᱥᱟᱵᱷᱟᱵᱤᱠ ᱩᱛᱩᱭ ᱛᱮ ᱠᱚᱢ ᱥᱩᱱᱩᱢ ᱛᱮ ᱠᱚᱢ ᱢᱟᱞ ᱢᱚᱥᱞᱟ ᱛᱮ ᱠᱚ ᱩᱛᱩ ᱫᱟᱠᱟᱣ ᱣᱟᱞᱮ ᱠᱟᱱ ᱛᱟᱦᱮᱸᱜ ᱟᱫᱚ ᱩᱱᱟᱹᱜ ᱢᱚᱸᱡᱽᱼᱼ ᱫᱚ ᱦᱟᱸᱜ ᱵᱟᱝ ᱵᱩᱡᱩᱜ ᱠᱟᱱ ᱛᱟᱦᱮᱸᱜ-ᱟ ᱟᱫᱚ ᱩᱱ ᱚᱠᱛᱚ ᱫᱚ ᱡᱚᱠᱷᱚᱱ ᱛᱟᱨᱯᱚᱨ ᱫᱚ ᱟᱭᱤᱴ ᱯᱨᱚᱡᱚᱱ ᱛᱟᱦᱮᱸ ᱦᱩᱭ ᱱᱟ ᱛᱟᱨᱯᱚᱨ ᱴᱮᱱ ᱚᱠᱛᱚ ᱫᱚ ᱦᱟᱸᱜᱼᱼ ᱩᱱ ᱦᱚᱸ ᱥᱮᱱ ᱜᱮ ᱦᱟᱸᱜ ᱟᱠᱚᱣᱟᱜ ᱯᱨᱚᱥᱮᱥ ᱛᱮᱜᱮ ᱟᱹᱛᱳ ᱠᱷᱚᱱ ᱫᱚᱞᱮ ᱞᱟᱹᱭᱮᱜ ᱛᱟᱦᱮᱸᱜ ᱜᱮ ᱮᱠ ᱴᱩᱠᱩ ᱵᱚᱞᱮ ᱵᱟᱝ ᱢᱟᱼᱼ ᱠᱟᱹᱴᱤᱡ ᱵᱷᱟᱹᱜᱤ ᱧᱚᱜ ᱩᱛᱩ ᱫᱟᱠᱟᱭ ᱠᱚ ᱛᱚ ᱩᱱ ᱫᱚ ᱚᱱᱟ ᱠᱚ ᱮᱠ ᱴᱩᱠᱩ ᱢᱟ ᱢᱟᱥᱮᱱ ᱠᱟᱹᱴᱤᱡ ᱦᱟᱸᱜ ᱵᱷᱟᱹᱜᱤ ᱧᱚᱜ ᱠᱚ ᱩᱛᱩ ᱫᱟᱠᱟᱭᱮᱜ ᱛᱮᱦᱮᱸᱫ᱾ ᱡᱚᱠᱷᱚᱱ ᱱᱟᱦᱟᱸᱜ ᱤᱞᱤᱵᱷᱮᱱ ᱠᱷᱚᱱ ᱴᱩᱭᱮᱞᱵᱷ ᱞᱤᱧ ᱛᱟᱦᱮᱱᱟ ᱩᱱ ᱫᱚ ᱦᱟᱸᱜ ᱢᱮᱥ ᱞᱤᱧ ᱛᱟᱦᱮᱱᱟ ᱩᱱ ᱫᱚ ᱦᱟᱸᱜ ᱡᱚᱢ ᱤᱫᱤ ᱠᱟᱛᱮᱫ ᱫᱚ ᱦᱟᱸᱜ ᱢᱮᱥ ᱨᱮᱫᱚ ᱼᱼ ᱦᱳᱭᱛᱚ ᱯᱟᱲᱦᱟᱜ ᱠᱚᱱᱟᱥᱼᱼ ᱥᱚᱢᱚᱭ ᱵᱟᱝ ᱧᱟᱢᱚᱜ-ᱟ ᱛᱚ ᱚᱱᱠᱟ ᱡᱚᱢ ᱤᱫᱤ ᱠᱟᱛᱮᱜ ᱱᱤᱡᱮ ᱛᱮ ᱩᱛᱩ ᱫᱟᱠᱟᱭ ᱦᱩᱭᱩᱜ ᱠᱟᱱ ᱛᱟᱦᱮᱸᱜ ᱛᱚ ᱟᱫᱚ ᱦᱟᱸᱜ ᱡᱚᱢᱼᱼ ᱠᱩ ᱫᱚ ᱦᱟᱸᱜ ᱟᱹᱰᱤ ᱱᱟᱯᱟᱭ ᱵᱟᱲᱟ ᱵᱮᱱᱟᱜᱽ ᱵᱟᱲᱟ ᱠᱟᱛᱮᱜ ᱞᱮ ᱡᱚᱢ ᱵᱟᱲᱟᱭᱮᱜ ᱛᱟᱦᱮᱫ ᱦᱟᱸᱜ ᱛᱟᱦᱚᱞᱮ ᱜᱚᱝᱠᱮ ᱟᱢ ᱡᱮ ᱦᱚᱸᱜ-ᱚᱚᱭ ᱡᱟᱦᱟᱸ ᱠᱟᱹᱴᱤᱡ ᱠᱷᱚᱱᱮᱢ ᱛᱟᱦᱮᱸᱭ ᱠᱟᱱᱟ ᱦᱳᱥᱴᱮᱞ ᱨᱮᱱᱟᱜ ᱠᱚ ᱡᱚᱢ ᱤᱫᱤ ᱠᱟᱛᱮᱫ ᱥᱮ ᱪᱟᱼᱼ ᱯᱚᱨᱮ ᱛᱮ ᱯᱤᱡᱤ ᱠᱚᱨᱮ ᱱᱟᱜ ᱦᱳᱥᱴᱮᱞ ᱨᱮᱱᱟᱜ ᱡᱚᱢ ᱚᱠᱟ ᱴᱟᱜ ᱠᱚ ᱠᱟᱹᱴᱤᱡ ᱵᱷᱟᱹᱜᱤ ᱵᱮᱱ ᱵᱩᱡᱷᱟᱹᱣᱮᱜ ᱜᱮᱭᱟ ᱦᱟᱸᱜ?
ᱦᱮᱸ ᱜᱚᱢᱠᱮ ᱟᱫᱚ ᱚᱱᱟ ᱫᱚ ᱧᱮᱞ ᱵᱤᱱ ᱢᱟᱱᱮ ᱫᱤᱱᱚᱢ ᱜᱮ ᱡᱮ ᱦᱩᱥᱼᱼ ᱴᱮᱞ ᱨᱮ ᱵᱷᱟᱹᱜᱤ ᱩᱛᱩ ᱫᱟᱠᱟᱣ ᱵᱤᱱᱟ ᱠᱚ ᱚᱱᱟ ᱫᱚᱼᱼ ᱠᱳᱱᱳ ᱠᱟᱛᱷᱟ ᱵᱟᱝ ᱠᱟᱱᱟ ᱦᱮᱸ ᱚᱠᱟ ᱦᱤᱞᱚᱜ ᱫᱚ ᱧᱮᱞ ᱵᱤᱱᱼᱼ ᱡᱮ ᱟᱹᱰᱤ ᱱᱟᱯᱟᱭ ᱠᱚ ᱩᱛᱩᱣᱟᱜ ᱵᱤᱱᱟ ᱦᱮᱸ ᱥᱮ ᱵᱟᱝ ᱥᱮ ᱟᱹᱰᱤ ᱪᱮᱨᱦᱟ᱾ ᱛᱚ ᱟᱨ ᱚᱠᱟ ᱦᱤᱞᱚᱜ ᱧᱮᱞ ᱵᱤᱱ ᱡᱮᱼᱼ ᱩᱱᱤ ᱨᱟᱫᱷᱱᱤ ᱜᱮ ᱢᱟᱱᱮ ᱡᱟᱦᱟᱸᱭ ᱜᱮ ᱤᱥᱤᱱ ᱟᱹᱵᱤᱱ ᱠᱟᱱ ᱛᱟᱦᱮᱸᱜ ᱩᱱ ᱦᱤᱞᱚᱜ ᱟᱹᱰᱤ ᱥᱤᱵᱤᱞ ᱥᱤᱵᱤᱞᱮ ᱡᱚᱢ ᱚᱪᱚᱭᱮᱜ ᱵᱤᱱᱟᱭᱼᱼ ᱩᱱ ᱦᱤᱞᱚᱜ ᱜᱮ ᱧᱮᱞ ᱢᱮ ᱩᱱᱤ‌ ᱨᱟᱫᱷᱱᱤ ᱵᱷᱟᱹᱜᱤ ᱧᱚᱜ ᱵᱟᱝ ᱤᱥᱤᱱ ᱫᱟᱲᱮ ᱟᱠᱟᱜ ᱵᱤᱱᱟᱭ᱾ ᱢᱮᱱᱠᱷᱟᱱ ᱚᱸᱰᱮ ᱫᱚ ᱨᱟᱫᱷᱱᱤ ᱭᱟᱜ ᱜᱟᱞᱚᱛ ᱮᱢ ᱫᱚ ᱞᱟᱹᱭ ᱵᱟᱝ ᱜᱟᱱᱚᱜ ᱜᱮᱭᱟ ᱚᱠᱟ ᱥᱚᱢᱚᱭ ᱫᱚ ᱟᱠᱚ ᱦᱚᱸᱼᱼ ᱪᱟᱯ ᱨᱮᱠᱚ ᱛᱟᱦᱮᱱ ᱜᱮᱭᱟ ᱥᱮ ᱦᱮᱸ ᱥᱮ ᱵᱟᱝ ᱡᱮ ᱩᱱᱠᱩᱣᱟᱜ ᱵᱷᱤᱛᱤᱨ ᱨᱮᱦᱚᱸ ᱢᱤᱫᱴᱮᱱ ᱤᱭᱟᱹ ᱫᱷᱟᱫᱚᱥ ᱛᱟᱦᱮᱱ ᱛᱟᱠᱚᱣᱟ ᱛᱤᱨᱮ ᱚᱲᱟᱜ ᱞᱮ ᱪᱟᱞᱟᱜᱼᱟ᱾ ᱟᱫᱚ ᱚᱲᱟᱜ ᱨᱮᱦᱚᱸ ᱛᱚ ᱟᱠᱚᱣᱟᱜ ᱦᱚᱸ ᱚᱲᱟᱜ ᱦᱚᱲ ᱠᱚ ᱢᱮᱱᱟᱜ ᱠᱚᱣᱟ ᱦᱮ ᱥᱮ ᱦᱮᱸ ᱩᱱᱠᱩ ᱩᱱᱠᱩ ᱠᱷᱟᱹᱛᱤᱨ ᱛᱮᱜᱮ ᱦᱚᱭᱛᱚ ᱩᱱᱠᱩ ᱫᱚ ᱫᱷᱮᱭᱟᱱ ᱵᱟᱠᱚ ᱮᱢᱚᱜ-ᱟ ᱤᱥᱤᱱ ᱥᱚᱢᱚᱭ ᱡᱟᱦᱟᱸ ᱠᱷᱟᱹᱛᱤᱨ ᱛᱮᱜᱮ ᱟᱨ ᱠᱤ ᱩᱱᱟᱹᱜ ᱫᱚ ᱥᱤᱵᱤᱞ ᱥᱚᱲᱚᱢ ᱫᱚ ᱵᱟᱝ ᱧᱟᱢᱚᱜ ᱛᱟᱦᱮᱸᱜ ᱚᱱᱠᱟ ᱫᱚ ᱟᱫᱚ ᱟᱸᱻ ᱟᱫᱚ ᱡᱩᱫᱤ ᱵᱤᱱ ᱧᱮᱞᱟ ᱛᱚ ᱟᱠᱚ ᱦᱚᱸ ᱠᱷᱩᱵ ᱮᱠᱴᱟ ᱫᱚ ᱡᱮ ᱠᱟᱹᱣᱰᱤ ᱠᱚ ᱧᱟᱢ ᱮᱫᱟ ᱚᱱᱟ ᱦᱤᱥᱟᱹᱵᱽ ᱛᱮ ᱚᱱᱠᱟ ᱦᱚᱸ ᱵᱟᱝ ᱢᱮᱱᱠᱷᱟᱱ ᱛᱚᱵᱩᱱ ᱞᱟᱹᱭ ᱜᱟᱱᱚᱜ-ᱟ ᱡᱮ ᱟᱵᱚᱣᱟᱜ ᱡᱩᱫᱤ ᱢᱟᱱᱚᱣᱚᱛᱟ ᱵᱚᱱ ᱧᱮᱞᱟ ᱛᱚ ᱚᱱᱟ ᱫᱤᱠᱼᱼ ‌ᱤᱥᱤᱱ ᱫᱚ ᱵᱷᱟᱹᱜᱤ ᱞᱟᱹᱠᱛᱤ ᱛᱟᱦᱮᱸ ᱠᱟᱱ ᱛᱟᱠᱚᱣᱟ ᱢᱮᱱᱠᱷᱟᱱ ᱟᱠᱚ ᱫᱚ ᱮᱻ ᱱᱚᱜᱼᱚᱭ ᱫᱚᱢᱮ ᱠᱚ ᱞᱚᱜᱚᱱ ᱞᱚᱜᱚᱱᱚᱜᱼᱟ ᱥᱮ ᱛᱚ ᱚᱱᱟ ᱠᱷᱟᱹᱛᱤᱨ ᱛᱮᱜᱮ ᱵᱷᱟᱹᱜᱤ ᱥᱤᱤᱱ ᱫᱚ ᱡᱚᱢ ᱧᱩ ᱫᱚ ᱵᱟᱝ ᱧᱟᱢ ᱵᱟᱲᱟ ᱦᱩᱭ ᱟᱠᱟᱱᱟ᱾
ᱦᱳᱭ ᱜᱚᱝᱠᱮ ᱚᱱᱠᱟ ᱨᱟᱸᱫᱷᱱᱤ ᱠᱚᱣᱟᱜ ᱦᱚᱸ ᱟᱫᱮ ᱫᱤᱱ ᱦᱤᱞᱚᱜ ᱫᱚ ᱦᱚᱭᱛᱚ ᱪᱟᱲ ᱠᱟᱛᱮ ᱧᱮᱞᱟᱢ ᱦᱟᱸᱜ ᱴᱷᱤᱠ ᱴᱷᱟᱠ ᱵᱟᱠᱚ ᱤᱥᱤᱱ ᱚᱴᱚ ᱠᱟᱫᱟᱜᱼᱟ ᱯᱤᱡᱤ ᱞᱮᱵᱮᱞ ᱨᱮᱱᱟᱜ ᱜᱮᱞᱤᱧ ᱞᱟᱹᱭ ᱵᱮᱱ ᱠᱟᱱᱟ ᱦᱟᱸᱜ ᱩᱱᱫᱚ ᱩᱱ ᱫᱚ ᱦᱟᱸᱜ ᱫᱟᱠᱟ ᱠᱚ ᱤᱫᱤ ᱠᱮᱛᱮᱜ ᱥᱮ ᱫᱟᱠᱟ ᱤᱫᱤ ᱠᱮᱛᱮᱜ ᱟᱹᱰᱤ ᱢᱚᱸᱡᱽ ᱦᱩᱭᱩᱜ ᱠᱟᱱ ᱚᱸᱰᱮ ᱥᱚᱵᱽᱡᱤ ᱠᱚ ᱩᱱᱫᱚ ᱟᱞᱮᱭᱟᱜ ᱢᱤᱱᱩ ᱡᱟᱦᱟᱸ ᱟᱞᱮ ᱜᱮ ᱢᱤᱱᱩ ᱠᱚᱞᱮ ᱛᱳᱭᱨᱤᱭᱮᱫ ᱛᱟᱦᱮᱸᱫ ᱡᱮ ᱛᱮᱦᱮᱧ ᱫᱚ ᱱᱚᱣᱟ ᱱᱚᱣᱟ ᱵᱚᱱ ᱡᱚᱢᱟ ᱥᱮ ᱜᱟᱯᱟ ᱫᱚ ᱡᱤᱞ ᱵᱚᱱ ᱡᱚᱢᱟ ᱢᱮᱭᱟᱝᱼᱼ ᱠᱚᱵᱚᱱ ᱡᱚᱢᱟ ᱱᱤᱡᱮ ᱛᱮᱜᱮ ᱚᱱᱟ ᱫᱚ ᱵᱮᱱᱟᱣᱮᱫ ᱛᱟᱦᱮᱱ ᱞᱮ᱾ ᱟᱫᱚ ᱩᱱ ᱚᱠᱛᱚ ᱫᱚ ᱡᱚᱢ ᱠᱚᱫᱚ ᱦᱟᱸᱜ ᱟᱹᱰᱤ ᱱᱟᱯᱟᱭ ᱦᱩᱭᱩᱜ ᱠᱟᱱ ᱛᱟᱦᱮᱸᱫ ᱟᱫᱚ ᱤᱥᱤᱱ ᱫᱚ ᱦᱟᱸᱜ ᱯᱨᱟᱭ ᱛᱚ ᱢᱚᱴᱟᱢᱩᱴᱤ ᱴᱷᱤᱠ ᱠᱚ ᱤᱥᱤᱱᱮᱫ ᱛᱮᱦᱮᱸᱫ᱾ ᱢᱟᱡᱷᱮ ᱢᱚᱫᱽᱷᱮ ᱫᱚ ᱠᱟᱹᱴᱤᱡ ᱵᱟᱹᱲᱤᱡᱚᱜ ᱠᱟᱱ ᱛᱟᱦᱮᱸᱜ ᱦᱚᱭᱛᱚ ᱚᱱᱠᱟ ᱞᱮᱴ ᱧᱚᱜ ᱠᱟᱛᱮᱜ ᱠᱚ ᱦᱮᱡ ᱮᱱᱟ ᱧᱮᱞ ᱦᱩᱭᱱᱟ᱾ ᱪᱟᱨᱢᱟᱲ ᱛᱟᱲᱦᱮ ᱩᱱ ᱫᱚ ᱦᱟᱸᱜ ᱪᱟ ᱚᱲᱟᱜ ᱪᱟᱞᱟᱜ ᱞᱟᱹᱜᱤᱜ ᱦᱟᱸᱜ ᱪᱟᱨᱢᱟᱲ ᱠᱚ ᱤᱥᱤᱱ ᱵᱟᱲᱟ ᱚᱴᱚ ᱠᱟᱜ-ᱟ ᱦᱟᱸᱜ ᱩᱱ ᱫᱚ ᱦᱟᱸᱜ ᱡᱮᱢᱚᱱ ᱛᱮᱢᱚᱱ ᱠᱚ ᱤᱥᱤᱱ ᱵᱟᱲᱟ ᱚᱴᱚ‌ ᱠᱟᱜ ᱜᱮ᱾ ᱛᱚ ᱦᱟᱸᱜ ᱚᱱᱠᱟ ᱟᱹᱞᱩ ᱠᱚ ᱵᱟᱝ ᱤᱥᱤᱱ ᱟᱠᱟᱱᱟ ᱚᱠᱟᱨᱮ ᱵᱮᱸᱜᱟᱲ ᱠᱚ ᱴᱷᱤᱠ ᱴᱷᱟᱠ ᱵᱟᱝ ᱤᱥᱤᱱ ᱟᱠᱟᱱᱟ ᱦᱳᱭᱛᱳᱼᱼ ᱛᱤᱡᱩ ᱛᱤᱡᱩ ᱵᱮᱸᱜᱟᱲ ᱠᱚᱜᱮ ᱦᱟᱸᱜ ᱠᱚ ᱜᱮᱫ ᱢᱮᱥᱟ ᱟᱠᱟᱫᱟ ᱚᱱᱟ ᱠᱚᱛᱮ ᱦᱟᱸᱜ ᱠᱟᱹᱴᱤᱡᱼᱼ ᱩᱱᱟᱹᱜ ᱢᱚᱸᱡᱽ ᱫᱚ ᱦᱟᱸᱜ ᱟᱫᱷᱮᱠ ᱫᱤᱱ ᱫᱚ ᱵᱟᱝ ᱥᱤᱵᱤᱞᱟ, ᱟᱨ ᱵᱟᱝᱠᱷᱟᱱ ᱟᱫᱷᱮᱠ ᱫᱤᱱ ᱦᱤᱞᱳᱜ ᱫᱚ ᱦᱟᱸᱜ ᱟᱹᱰᱤ ᱢᱚᱸᱡᱽ ᱠᱚ ᱩᱛᱩ ᱚᱴᱚ ᱠᱟ ᱦᱟᱸᱜ᱾
ᱦᱳᱭ ᱜᱚᱢᱠᱮ ᱴᱷᱤᱠ ᱵᱤᱱ ᱞᱟᱹᱭ ᱠᱟᱫᱟ᱾ ᱛᱚ ᱜᱚᱢᱠᱮ ᱞᱟᱹᱭ ᱫᱟᱹᱞᱤᱧ ᱟᱞᱟᱝᱟᱜ
ᱥᱚᱢᱚᱭ ᱠᱚᱫᱚ ᱥᱮᱴᱮᱨᱮᱱ ᱛᱟᱞᱟᱝᱟ ᱛᱟᱞᱦᱮ ᱛᱮᱦᱮᱧ ᱫᱚᱦᱚᱸ ᱱᱚᱠᱟ ᱜᱮᱞᱟᱝ ᱜᱚᱞᱯᱷᱚᱭᱟ ᱟᱨᱦᱚᱸ ᱦᱟᱸᱜ ᱡᱟᱦᱟᱸ ᱛᱤᱥ ᱾ ᱞᱟᱯᱟᱢ ᱢᱟᱨᱟᱝ ᱟᱨᱦᱚᱸ ᱞᱟᱝ ᱜᱚᱞᱯᱷᱚᱭᱟᱦᱟᱸᱜ ᱦᱳᱭ ᱥᱮ᱾
ᱦᱳᱭ ᱜᱚᱝᱠᱮ ᱦᱮᱸ, ᱴᱷᱤᱠ ᱜᱮ ᱢᱟ ᱛᱟᱦᱚᱞᱮ ᱡᱚᱦᱟᱨ ᱜᱮ ᱜᱚᱝᱠᱮ᱾
ᱦᱳᱭ ᱜᱚᱝᱠᱮ ᱡᱚᱦᱟᱨ ᱜᱮ᱾